ᱦᱮᱞᱳ᱾ ᱦᱮᱸ ᱜᱚᱝᱠᱮ ᱡᱚᱦᱟᱨ ᱜᱮ᱾ ᱛᱟᱦᱞᱮ ᱦᱮᱸ ᱦᱮᱸ ᱟᱸᱡᱚᱢᱚᱜ ᱠᱟᱱᱟ? ᱦᱮᱸ ᱟᱸᱡᱚᱢ
ᱚ ᱟᱪᱪᱷᱟ ᱟᱪᱪᱷᱟ ᱾
ᱦᱮᱸ ᱛᱟᱦᱚᱞᱮ ᱪᱮᱫ ᱠᱚᱵᱮᱱ ᱪᱤᱠᱟᱹᱭᱮᱫ ᱛᱮ?
ᱟᱹᱞᱤᱧ ᱫᱚ ᱪᱤᱠᱟᱹ ᱜᱮᱭᱟ ᱵᱟᱝ ᱱᱚᱜ-ᱚᱭ ᱫᱩᱲᱩᱵ ᱵᱟᱲᱟ ᱦᱩᱭ ᱟᱠᱟᱱᱟ ᱪᱟᱥ ᱠᱟᱹᱢᱤ ᱠᱚ ᱦᱩᱭᱩᱜ ᱠᱟᱱᱟ ᱥᱮ ᱱᱤᱛᱚᱜ ᱫᱚ ᱛᱟᱦᱮ ᱱᱚᱜᱚᱭ ᱡᱤᱨᱟᱹᱣ ᱵᱟᱲᱟ ᱦᱩᱭᱩᱜ ᱠᱟᱱᱟ ᱱᱤᱛᱚᱜ ᱫᱚ ᱫᱤᱱᱟᱹ ᱢᱟᱱ ᱢᱟ ᱥᱟᱨᱟ ᱫᱤᱱ ᱪᱟᱥ ᱠᱟᱹᱢᱤ ᱨᱮᱜᱮ ᱵᱮᱥᱛᱚ ᱛᱟᱨᱯᱚᱨᱮ ᱱᱤᱛᱚᱜ ᱢᱳᱴᱟᱢᱩᱴᱤ ᱫᱩᱲᱩᱵ ᱵᱟᱲᱟ ᱦᱩᱭ ᱟᱠᱟᱱᱟ ᱾ ᱟᱹᱵᱤᱱ ᱜᱮ ᱪᱮᱫ ᱠᱚᱵᱤᱱ ᱪᱤᱠᱟᱹ ᱵᱟᱲᱟᱭᱮᱫ-ᱟ?
ᱟᱞᱤᱧ ᱦᱚᱸ ᱱᱚᱝᱠᱟ ᱫᱩᱲᱩᱵ ᱵᱟᱲᱟ ᱜᱮ ᱾ ᱛᱟᱦᱚᱞᱮ ᱵᱮᱥ ᱵᱟᱲᱟᱭ ᱜᱮᱭᱟᱵᱤᱱ ᱛᱚ ᱵᱟᱝ ᱱᱚᱭᱟ ᱡᱟᱹᱯᱩᱫ ᱨᱮ?
ᱦᱳᱭ ᱵᱮᱥ ᱵᱟᱲ ᱜᱮ ᱾ ᱦᱮᱸ ᱦᱮᱸ ᱚᱲᱟᱜ ᱠᱚᱨᱮ ᱡᱚᱛᱚ ᱞᱮᱠᱟ ᱜᱮ ᱵᱮᱥ ᱜᱮ, ᱟᱯᱮ ᱜᱮ ᱪᱮᱫ ᱞᱮᱠᱟ ᱢᱮᱱᱟᱜ
ᱟᱹᱞᱤᱧ ᱦᱚᱸ ᱢᱚᱴᱟᱢᱩᱴᱤ ᱱᱤᱭᱟᱹ ᱜᱷᱟᱹᱲᱤᱡ ᱫᱚ ᱞᱟᱹᱭ ᱜᱟᱱᱚᱜ-ᱟ ᱦᱟᱞᱠᱟ ᱵᱮᱥ ᱦᱟᱞᱠᱟ ᱵᱟᱹᱲᱤᱡ ᱢᱮᱱᱟᱜ ᱞᱤᱧᱟ ᱦᱚ ᱛᱟᱞᱟ ᱢᱟᱞᱟ ᱢᱮᱱᱟᱜ ᱞᱤᱧᱟ ᱵᱩᱧ ᱮᱫᱟᱵᱮᱱ ᱾
ᱚ ᱱᱚᱝᱠᱟ ᱵᱩᱡᱷᱟᱹᱜ ᱠᱟᱱᱟ ᱟᱨᱠᱤ ᱟᱹᱭᱠᱟᱹᱜ ᱠᱟᱱᱟ ᱾
ᱦᱳᱭ ᱦᱳᱭ ᱡᱚᱠᱷᱚᱢ ᱞᱮᱱ ᱜᱮᱭᱟᱞᱤᱧ ᱱᱮᱜ-ᱮ ᱛᱮᱦᱮᱧ ᱠᱷᱟᱱ ᱵᱮᱥ ᱨᱩᱣᱟᱹᱲ ᱠᱟᱱᱟᱞᱤᱧ ᱾ ᱫᱚᱢ ᱪᱮᱫ ᱵᱤᱱ ᱞᱟᱹᱭᱟ ᱚᱱᱮ ᱱᱤᱭᱟᱹ ᱱᱤᱭᱟᱹ ᱠᱤᱪᱷᱩ ᱫᱤᱱ ᱦᱩᱭᱩᱜ ᱫᱚᱢᱮ ᱠᱚ ᱨᱩᱣᱟᱹᱜ ᱠᱟᱱᱟ ᱨᱩᱣᱟᱹ ᱦᱟᱥᱩᱜ ᱠᱟᱱᱟ ᱠᱚ ᱫᱚᱢᱮ ᱾
ᱦᱩᱸ ᱦᱩᱸ ᱦᱩᱸ ᱱᱤᱛᱚᱜ ᱢᱟ ᱵᱚᱨᱥᱟ ᱠᱟᱞ ᱟᱨ ᱟᱵᱚ ᱢᱟ ᱥᱟᱨᱟᱫᱤᱱ ᱠᱷᱮᱛ ᱠᱚᱨᱮ ᱜᱮᱵᱚᱱ ᱛᱟ
ᱢᱟᱱᱮ ᱚᱱᱮ
ᱦᱮᱸ
ᱨᱩᱣᱟᱹ ᱯᱨᱟᱭ ᱞᱮᱠᱟ ᱜᱮ ᱧᱮᱞᱚᱜ ᱠᱟᱱᱟ ᱟᱨᱠᱤ ᱟᱨ ᱱᱮᱛᱟᱨ ᱢᱟ ᱚᱱᱠᱟ ᱢᱚᱥᱟᱨᱤ ᱠᱚ ᱵᱟᱝ ᱴᱟᱸᱜᱟᱣ ᱞᱮᱠᱷᱟᱱ ᱢᱟᱱᱮ ᱰᱮᱝᱜᱩ ᱠᱚᱦᱚᱸ ᱦᱩᱭᱩᱜ ᱠᱟᱱᱟ ᱟᱨᱠᱤ ᱧᱮᱞᱚᱜ ᱠᱟᱱᱟ ᱾
ᱦᱳᱭ ᱟᱨ ᱥᱤᱠᱲᱤᱡ ᱢᱟ ᱫᱚᱢᱮ ᱠᱚ ᱡᱟᱹᱥᱛᱤ ᱠᱟᱱᱟ ᱾ ᱵᱟᱲᱟᱭ ᱜᱮᱭᱟᱢ ᱥᱤᱠᱲᱤᱡ-ᱟᱜ ᱠᱷᱟᱱ ᱜᱮᱨᱮᱫ ᱠᱷᱟᱱ ᱚᱠᱟ ᱞᱮᱞᱮᱠᱟ ᱵᱩᱡᱷᱟᱹᱜ ᱟᱭ ᱾
ᱦᱳᱭ ᱾ ᱦᱮᱸ ᱦᱮᱸ ᱾
ᱛᱟᱦᱞᱮ ᱪᱟᱥ ᱠᱟᱹᱢᱤ ᱛᱤᱱᱟᱹᱜ ᱥᱟᱺᱜᱤᱧ ᱫᱚ? ᱞᱟᱦᱟ ᱜᱮᱭᱟᱵᱤᱱ
ᱪᱟᱥ ᱠᱟᱹᱢᱤ ᱢᱚᱴᱟ ᱢᱩᱴᱤ ᱱᱚᱜᱚᱭ ᱪᱩᱠᱟᱹ ᱟᱹᱜᱩ ᱦᱩᱭ ᱟᱠᱟᱱᱟ ᱾ ᱚᱭᱟ ᱪᱷᱟᱛ ᱨᱮ ᱪᱟᱥ
ᱟᱪᱪᱷᱟ ᱟᱪᱪᱷᱟ ᱾ ᱟᱹᱵᱤᱱ ᱟᱱᱮ ᱟᱹᱵᱤᱱ ᱛᱮᱜᱮ ᱥᱮ ᱚᱱᱠᱟ ᱠᱟᱹᱢᱤ ᱠᱚ
ᱦᱮᱸ ᱠᱟᱹᱢᱤ ᱠᱚᱫᱚ ᱞᱟᱜᱟᱣ ᱵᱟᱲᱟ ᱦᱩᱭ ᱟᱠᱟᱱ ᱜᱮᱭᱟ ᱠᱟᱹᱢᱤᱱ ᱠᱚᱫᱚ ᱟᱨᱠᱤ ᱾ ᱢᱟᱱᱮ ᱟᱯᱮ ᱥᱮᱫ ᱫᱚ ᱠᱟᱹᱢᱤᱱ ᱠᱚᱫᱚᱯᱮ ᱞᱟᱜᱟᱣ ᱵᱟᱲᱟᱭᱮᱫ ᱠᱚᱣᱟ ᱥᱮ ᱵᱟᱝᱜᱮ?
ᱟᱫᱚ ᱟᱫᱚ ᱟᱞᱮ ᱫᱚ ᱠᱷᱟᱱ ᱥᱟᱸᱜᱮ ᱧᱚᱜ ᱜᱮᱭᱟᱞᱮ ᱛᱚ ᱾ ᱟᱫᱚ ᱠᱟᱹᱢᱤᱱ ᱠᱚᱫᱚ ᱞᱟᱜᱟᱣ ᱨᱮᱱᱟᱜ ᱞᱟᱹᱠᱛᱤ ᱵᱟᱹᱱᱩᱜ-ᱟ ᱟᱞᱮ ᱜᱮ ᱦᱟᱜ ᱠᱷᱟᱱ ᱥᱟᱸᱜᱮ ᱜᱮᱭᱟᱞᱮ ᱾ ᱚᱱᱠᱟ ᱡᱩᱫᱤ ᱵᱮᱱ ᱞᱟᱹᱭᱟ ᱟᱞᱮ ᱫᱚ ᱠᱷᱟᱱ ᱟᱞᱮ ᱯᱷᱮᱢᱮᱞᱤ ᱜᱮ ᱡᱩᱫᱤ ᱵᱤᱱ ᱞᱟᱹᱭᱟ ᱟᱱᱮ ᱢᱮᱱᱟᱜ ᱞᱮᱭᱟ ᱜᱚᱴᱟ ᱠᱩᱲᱤ ᱡᱚᱱ ᱜᱟᱱ ᱾ ᱛᱟᱯᱚᱨ ᱟᱞᱮ ᱵᱚᱝᱥᱚ ᱡᱩᱫᱤᱵᱤᱱ ᱞᱟᱹᱭᱟ ᱚᱱᱠᱟ ᱫᱚ ᱵᱩᱦᱩ ᱢᱮᱱᱟᱜ ᱢᱟᱱᱮ ᱟᱞᱮ ᱢᱤᱫᱴᱮᱱ ᱵᱟᱠᱷᱳᱞ ᱢᱮᱱᱟᱜ-ᱟ ᱚᱱᱟ ᱵᱟᱠᱷᱳᱞ ᱨᱮ ᱚᱱᱠᱟᱠ ᱵᱳᱦᱩ ᱢᱮᱱᱟᱜ ᱠᱚᱣᱟ ᱾ ᱠᱚᱣᱟ ᱾ ᱟᱫᱚ ᱩᱱᱠᱩ ᱜᱮ ᱢᱤᱫ ᱢᱤᱫ ᱢᱟᱱᱮ ᱢᱤᱫ ᱫᱤᱱ ᱢᱟᱱᱮ ᱡᱩᱫᱤ ᱠᱚ ᱛᱚᱫᱚᱜ-ᱟ ᱥᱮ ᱢᱟᱱᱮ ᱯᱨᱟᱭ ᱢᱤᱫ ᱫᱷᱟᱣ ᱫᱚᱠᱚ ᱪᱟᱵᱟ ᱦᱚᱴᱚ ᱠᱟᱜ ᱛᱟᱯᱮᱭᱟ᱾ ᱟᱫᱚ ᱚᱲᱟᱜ ᱢᱟᱱᱮ ᱱᱤᱡᱮ ᱱᱤᱡᱮ ᱠᱚᱜᱮ ᱚᱲᱟᱜ ᱨᱮᱱᱟᱜ ᱪᱟᱵᱟ ᱦᱩᱭᱱᱟ ᱱᱤᱡᱮ ᱛᱮᱜᱮ᱾ ᱫᱚ ᱠᱷᱟᱱ ᱵᱟᱹᱭᱦᱟᱹᱲ ᱥᱮᱫ ᱜᱮ ᱵᱟᱠᱤ ᱢᱮᱱᱟᱜᱼᱟ ᱵᱟᱹᱫᱽ ᱥᱮᱫ᱾ ᱟᱵᱟᱹᱫᱽ ᱥᱮᱫ ᱫᱚ ᱠᱷᱟᱱ ᱚᱠᱟ ᱞᱮᱠᱟ ᱵᱤᱱ ᱨᱚᱦᱚᱭ ᱜᱚᱫ ᱠᱟᱜ-ᱟ ᱠᱷᱟᱱ ᱫᱟᱜ ᱦᱚᱸ ᱥᱮᱭᱨᱚᱠᱚᱢ ᱧᱮᱞᱫᱟᱵᱤᱱ ᱵᱟᱝ ᱮ ᱫᱟᱜᱮᱜᱼᱟ, ᱫᱟᱜ ᱫᱟᱜ ᱫᱚ ᱱᱚᱝᱠᱟ ᱳᱭᱨᱚᱠᱚᱢ ᱫᱟᱜ ᱫᱚ ᱠᱷᱟᱱ ᱵᱟᱹᱫ ᱠᱚᱨᱮ ᱫᱚ ᱠᱷᱟᱱ ᱪᱮᱫ ᱦᱚᱸ ᱵᱟᱝ ᱠᱟᱱᱟ ᱚᱱᱟ ᱫᱚ ᱠᱷᱟᱱ ᱟᱸᱡᱮᱫ ᱜᱚᱫ ᱠᱟᱭ ᱢᱤᱫ ᱜᱷᱟᱹᱲᱤᱡ ᱛᱮ᱾
ᱦᱩᱸ ᱦᱩᱸ ᱦᱩᱸ ᱛᱟᱦᱞᱮ ᱜᱚᱝᱠᱮ ᱱᱚᱝᱠᱟ ᱟᱯᱮ ᱫᱚ ᱢᱟᱱᱮ ᱴᱟᱠ ᱴᱟᱨ ᱠᱚᱛᱮ ᱥᱮ ᱱᱟᱦᱮᱞ ᱠᱚᱛᱮ ᱯᱮ ᱥᱤ ᱵᱟᱲᱟᱭᱮᱫᱼᱟ ᱱᱮᱛᱟᱨ ᱫᱚ?
ᱟᱫᱚ ᱟᱹᱞᱤᱧ ᱫᱚ ᱚᱱᱮ ᱪᱮᱫᱠᱟ ᱞᱤᱧ ᱞᱟᱹᱭᱟ,
ᱯᱩᱭᱞᱳ ᱫᱚ ᱠᱷᱟᱱ ᱤᱭᱟᱹᱛᱮ ᱥᱤ ᱦᱩᱭᱩᱜ ᱠᱟᱱᱟ, ᱡᱟᱦᱟᱸ ᱚᱱᱮ ᱦᱩᱰᱤᱧ ᱴᱟᱠᱴᱟᱨ ᱢᱮᱱᱟᱜ ᱫᱚ᱾
ᱦᱳᱭ᱾
ᱚᱱᱟᱛᱮ ᱯᱳᱭᱞᱳ ᱛᱟᱨᱯᱚᱨ ᱦᱟᱸᱜ ᱠᱷᱟᱱ ᱰᱟᱝᱨᱟ ᱛᱮ ᱢᱤᱫ ᱪᱟᱥᱮ ᱦᱩᱭᱱᱟ, ᱫᱚᱥᱟᱨ ᱪᱟᱥ, ᱛᱟᱨᱯᱚᱨᱮ ᱟᱫᱚ ᱟᱲᱜᱚᱢ ᱦᱩᱭᱩᱜᱼᱟ᱾
ᱚ ᱟᱪᱪᱷᱟ ᱪᱷᱟ᱾
ᱟᱞᱮ ᱥᱮᱫ ᱢᱟ ᱱᱚᱝᱠᱟ ᱱᱮᱛᱟᱨ ᱢᱟ ᱧᱮᱞᱚᱜ ᱠᱟᱱᱟ ᱢᱟᱱᱮ ᱰᱤᱡᱤᱴᱮᱞ ᱡᱩᱜᱽ ᱠᱟᱱᱟ ᱟᱨᱠᱤ ᱦᱳᱭ ᱥᱮ, ᱞᱟᱹᱭ ᱜᱟᱱᱚᱜ ᱠᱷᱟᱱ ᱱᱮᱛᱟᱨ ᱢᱟ ᱡᱚᱛ ᱛᱟ ᱦᱟᱸᱜ ᱴᱟᱠᱴᱟᱨ ᱛᱮᱜᱮ ᱠᱚ ᱥᱤ ᱦᱚᱪᱚᱭᱮᱫᱟ ᱟᱨ ᱚᱱᱠᱟ ᱢᱟᱱᱮ ᱤᱭᱟᱹ ᱤᱨ ᱦᱚᱸ ᱢᱟᱱᱮ ᱦᱟᱱᱮ ᱫᱟᱞ ᱠᱟᱛᱮ ᱩᱰᱩᱠᱚᱜ ᱠᱟᱱᱟ ᱢᱤᱫᱴᱟᱝ ᱪᱮᱫ ᱦᱟᱱᱮ ᱩᱴᱟᱨ ᱥᱮ ᱢᱤᱫᱴᱟᱝ ᱤᱭᱟᱹ ᱢᱮᱥᱤᱱ ᱩᱰᱩᱠ ᱟᱠᱟᱱᱟ, ᱛᱟᱦᱚᱞᱮ ᱢᱚᱴᱟᱢᱩᱴᱤ ᱚᱱᱟ ᱛᱮᱜᱮ ᱠᱚ ᱤᱨ ᱵᱟᱲᱟ ᱦᱚᱪᱚᱭᱮᱫᱟ ᱦᱮᱸ᱾ ᱤᱨ ᱦᱚᱸ ᱨᱚᱦᱚᱭ ᱦᱚᱸ ᱫᱟᱞ ᱦᱚᱸ ᱢᱟᱱᱮ ᱨᱚᱦᱚᱭ ᱠᱚᱦᱚᱸ ᱢᱮᱥᱤᱱ ᱢᱟ ᱩᱰᱩᱠ ᱟᱠᱟᱱᱟ ᱦᱳᱭ ᱥᱮ ᱠᱤᱱᱛᱩ ᱟᱵᱚ ᱥᱮᱫ ᱜᱮ ᱟᱹᱣᱨᱤ
ᱦᱳᱭ ᱦᱳᱭ ᱟᱹᱞᱤᱧ ᱦᱚᱸ ᱠᱷᱚᱵᱚᱨ ᱚᱱᱠᱟ ᱠᱷᱚᱵᱚᱨ ᱞᱤᱧ ᱧᱮᱞᱮᱫ ᱛᱟᱦᱮᱸᱜ-ᱟ ᱟᱵᱚ ᱥᱮᱫ ᱜᱮ ᱟᱹᱣᱨᱤᱭᱟ ᱦᱟᱸᱜ ᱠᱷᱟᱱ᱾
ᱦᱳᱭ ᱦᱳᱭ᱾
ᱢᱟᱱᱮ ᱱᱤᱛ ᱡᱟ ᱦᱤᱛᱳᱜ ᱢᱮᱥᱤᱱ ᱠᱚ ᱛᱩᱫᱚᱜ ᱠᱟᱱᱟ ᱠᱷᱟᱱ ᱟᱵᱚᱫᱚ ᱠᱷᱟᱱ ᱨᱮᱸᱜᱮᱡ ᱛᱮ ᱠᱷᱟᱱ ᱦᱟᱯᱮᱱ ᱫᱤᱱ ᱫᱚᱵᱚᱱ ᱵᱩᱡᱩᱜᱼᱟ ᱚᱱᱠᱟ ᱫᱚ ᱟᱨ ᱱᱚᱝᱠᱟ ᱢᱮᱥᱤᱱ ᱠᱚ ᱛᱩᱫᱩᱜ ᱠᱟᱱᱟ ᱥᱮ ᱟᱫᱚ ᱠᱷᱟᱱ ᱠᱟᱹᱢᱤ ᱠᱚᱦᱚᱸ ᱵᱟᱝ ᱧᱟᱢᱚᱜ-ᱟ ᱠᱷᱟᱱ᱾ ᱟ ᱯᱟ ᱚᱱᱮ ᱯᱟᱹᱦᱤᱞ ᱡᱮᱢᱚᱱ ᱦᱟᱜ ᱠᱷᱟᱱ ᱦᱳᱲᱩ ᱨᱚᱦᱚᱭ ᱜᱟᱱᱚᱜ ᱛᱟᱭᱟ ᱢᱟ ᱦᱟᱜ ᱠᱷᱟᱱ ᱠᱤᱪᱷᱩ ᱫᱤᱱ ᱧᱮᱞᱵᱤᱱᱱ ᱠᱷᱟᱱ ᱠᱤᱪᱷᱩ ᱫᱤᱱ ᱯᱚᱨ ᱵᱷᱤᱛᱟᱹ ᱢᱟᱜ ᱦᱚᱸ ᱠᱷᱟᱱ ᱵᱟᱵᱤᱱ ᱧᱟᱢᱟ᱾
ᱦᱳᱭ ᱦᱳᱭ᱾
ᱛᱟᱨᱯᱚᱨ ᱱᱤᱛᱳᱜ ᱟᱞᱩ
ᱱᱮᱛᱟᱨ ᱢᱟ ᱚᱱᱟ ᱚᱱᱟ ᱥᱟᱭᱤᱰ ᱨᱮ ᱛᱟᱦᱮᱱ ᱠᱟᱱᱟ ᱟᱨᱠᱤ ᱞᱟᱹᱭ ᱜᱟᱱᱚᱜ ᱠᱷᱟᱱ ᱫᱚ᱾
ᱦᱮᱸ ᱦᱮᱸ ᱦᱮᱸ ᱛᱟᱨᱯᱚᱨ ᱦᱟᱠᱷᱟᱱ ᱞᱟᱦᱟᱛᱮ ᱟᱞᱩ ᱡᱮᱢᱚᱱ ᱞᱟᱦᱟᱛᱮ ᱟᱞᱩ ᱦᱟᱥᱟ ᱪᱟᱞᱟᱣ ᱦᱩᱭᱩᱜ ᱛᱟᱦᱮᱱ ᱱᱮᱛᱟᱨ ᱫᱚ ᱟᱞᱩ ᱨᱚᱦᱚᱭ ᱜᱟᱲᱤ ᱜᱮ ᱛᱩᱫ ᱮᱱ ᱫᱚ᱾ ᱟᱞᱩ ᱦᱚᱸ ᱦᱟᱜ ᱠᱷᱟᱱ ᱚᱠᱟᱨᱮ ᱦᱟᱥᱟ ᱵᱤᱱ ᱪᱟᱞᱟᱜᱼᱟ ᱟᱱᱮ ᱞᱟᱦᱟ ᱠᱟᱹᱢᱤ ᱞᱮᱠᱟ ᱟᱱᱮ ᱫᱤᱥᱚᱢ ᱥᱮᱫ ᱫᱚ ᱢᱟᱱᱮ ᱠᱟᱹᱢᱤ ᱜᱮ ᱵᱟᱹᱱᱩᱜᱼᱟ ᱟᱵᱤᱱ ᱛᱤᱱ ᱜᱷᱟᱲᱤᱡ ᱦᱟᱱᱮ ᱵᱟᱡᱟ ᱵᱟᱭᱨᱮ ᱠᱟᱹᱢᱤ ᱵᱟᱵᱤᱱ ᱵᱟᱜᱟᱜ-ᱟ᱾
ᱴᱷᱤᱠ ᱮᱠᱫᱚᱢ ᱥᱟᱹᱨᱤ ᱵᱤᱱ ᱞᱟᱹᱭ ᱟᱠᱟᱜ-ᱟ ᱱᱮᱛᱟᱨ ᱢᱟ ᱚᱱᱠᱟ ᱚᱱᱮ ᱡᱷᱚᱛᱚ ᱞᱮᱠᱟᱱᱟᱜ ᱜᱮ ᱢᱟᱱᱮ ᱤᱭᱟᱹ ᱜᱮ ᱩᱰᱩᱜᱚᱜ ᱠᱟᱱᱟ ᱦᱩᱸ ᱦᱩᱸ ᱦᱩᱸ᱾
ᱢᱮᱥᱤᱱ ᱛᱩᱫᱩᱜ ᱠᱟᱱᱟᱜ ᱦᱟᱸᱜ ᱠᱷᱟᱱ᱾
ᱵᱟᱝ ᱵᱮᱥᱤ ᱜᱟᱱᱚᱜ ᱠᱟᱱᱟ ᱟᱨᱠᱤ ᱞᱟᱹᱭ ᱜᱟᱱᱚᱜ ᱠᱷᱟᱱ ᱫᱚ ᱦᱳᱭ ᱥᱮ ᱦᱟᱱᱟ ᱱᱟᱣᱟ ᱢᱮᱥᱤᱱ ᱠᱚ᱾
ᱦᱳᱭ ᱦᱮᱸ ᱦᱮᱸ ᱦᱮᱸ᱾ ᱥᱩᱫᱩ ᱦᱟᱸᱜᱠᱷᱟᱱ ᱟᱣᱟᱤ ᱛᱩᱫᱩ-ᱟ ᱠᱷᱚᱥᱞᱟ ᱜᱮᱫ ᱢᱮᱤᱥᱤᱱ ᱛᱩᱲᱤ ᱜᱮᱫ ᱢᱮᱤᱥᱤᱱ ᱠᱚ ᱦᱟᱯᱮ᱾ ᱚᱱᱟ ᱠᱚ ᱦᱟᱸᱜ ᱠᱷᱟᱱ ᱛᱤᱥ ᱛᱩᱫᱩᱜ ᱠᱟᱱᱟ᱾
ᱦᱩᱸ᱾
ᱚᱱᱟ ᱯᱚᱨᱮ ᱯᱚᱨᱮ ᱛᱮᱫᱚ ᱟᱨᱠᱤ ᱧᱮᱞ ᱜᱟᱱᱚᱜ ᱠᱷᱟᱱ ᱫᱚ᱾
ᱢᱟᱱᱮ ᱤᱭᱟᱹ ᱥᱤ ᱠᱷᱚᱱ, ᱨᱚᱦᱚᱭ ᱠᱷᱚᱱ, ᱤᱭᱟᱹ ᱠᱷᱚᱱ ᱫᱟᱞ ᱦᱳᱭ᱾
ᱛᱳᱫ ᱫᱚ ᱛᱳᱫᱚᱜ-ᱟ ᱦᱟᱜ ᱠᱷᱟᱱ ᱠᱤᱪᱷᱩ ᱫᱤᱱ ᱟᱱᱮ ᱱᱤᱛᱚᱜ ᱵᱟᱝ ᱛᱩᱫᱩᱜ-ᱟ ᱢᱮᱱᱛᱮ ᱟᱠᱷᱟᱱ ᱱᱤᱛᱚᱜ ᱵᱟᱹᱱᱩᱜ-ᱟ ᱢᱮᱱ ᱥᱮ ᱵᱟᱝ ᱛᱳᱫᱚᱜ-ᱟ ᱚᱱᱠᱟᱱ ᱠᱟᱛᱷᱟ ᱫᱚ ᱵᱟᱝ ᱠᱟᱱᱟ ᱠᱟᱱ ᱦᱟᱜ ᱠᱷᱟᱱ᱾ ᱛᱮᱦᱮᱧ ᱵᱟᱹᱱᱩᱜᱼᱟ ᱜᱟᱯᱟ ᱢᱮᱱᱟᱜᱼᱟ ᱜᱟᱯᱟ ᱦᱮᱡ ᱦᱚ ᱫᱟᱲᱮᱜᱼᱟ ᱚᱱᱠᱟᱱ ᱠᱟᱛᱷᱟ ᱠᱟᱱᱟ᱾ ᱟᱫᱚ ᱚᱱᱟ ᱨᱮᱱᱟᱜ ᱢᱮᱱᱠᱷᱟᱱ ᱛᱮᱦᱮᱧᱟᱜ ᱧᱮᱞᱢᱮ ᱛᱮᱦᱧ ᱫᱟᱜ ᱠᱮᱫᱟᱭ ᱢᱮᱱᱛᱮ ᱜᱟᱯᱟ ᱫᱟᱜᱟᱭ ᱚᱱᱠᱟᱱ ᱠᱟᱛᱷᱟ ᱫᱚ ᱵᱟᱝ ᱥᱮ᱾ ᱚᱱᱟᱜᱮ᱾ ᱵᱟᱝᱠᱷᱟᱱ ᱫᱚ ᱛᱮᱦᱤᱧ ᱛᱮᱦᱤᱧ ᱢᱚᱱᱮ ᱠᱟᱜ ᱵᱤᱱ ᱛᱮᱦᱤᱧ ᱵᱟᱝᱮ ᱫᱟᱜ ᱞᱮᱫᱟ, ᱜᱟᱯᱟ ᱵᱟᱭ ᱫᱟᱜᱟ ᱚᱱᱠᱟᱱ ᱠᱟᱛᱷᱟ ᱵᱟᱹᱱᱩᱜᱼᱟ᱾ ᱜᱟᱯᱟ ᱫᱟᱜ ᱦᱚᱸ ᱫᱟᱲᱮᱜ-ᱟᱭ᱾ ᱚᱱᱚ ᱚᱱᱠᱟᱱ ᱠᱟᱛᱷᱟ ᱠᱟᱱᱟ ᱱᱟᱠᱷᱟᱱ ᱦᱟᱜ ᱠᱷᱟᱱ ᱱᱚᱣᱟ ᱦᱚ᱾
ᱦᱳᱭ ᱟᱨ ᱱᱮᱛᱟᱨ ᱛᱟᱞᱮ ᱠᱚ ᱵᱤᱞᱤᱜ ᱠᱟᱱᱟ ᱥᱮ ᱵᱟᱝ ᱜᱚᱢᱠᱮ ᱟᱯᱮ ᱥᱮᱫ ᱫᱚ?
ᱮ ᱛᱟᱞᱮ ᱠᱚᱫᱚ ᱟᱠᱷᱟᱱ ᱟᱹᱣᱨᱤ ᱵᱮᱞᱮ ᱫᱚ ᱟᱹᱣᱨᱤ ᱟᱨᱚᱢᱵᱚᱜ-ᱟ᱾ ᱵᱮᱞᱮ-ᱟ ᱟᱨ ᱠᱤᱪᱷᱩ ᱫᱤᱱ ᱠᱷᱟᱱ ᱜᱮ ᱦᱟᱜ ᱠᱷᱟᱱ᱾
ᱰᱚᱵᱚᱞ ᱯᱮᱜᱮ᱾
ᱦᱩᱸ ᱦᱩᱸ᱾ ᱛᱟᱦᱞᱮ ᱜᱚᱝᱠᱮ ᱟᱯᱮ ᱥᱮᱫ ᱛᱟᱞᱮ ᱠᱚᱫᱚ ᱵᱤᱞᱤᱜ ᱠᱟᱱᱟ ᱥᱮ ᱵᱟᱝ ᱟᱯᱮ ᱥᱮᱫ ᱫᱚ?
ᱵᱟᱝ ᱵᱟᱝ ᱟᱹᱣᱨᱤ ᱟᱹᱣᱨᱤᱭᱟᱜ-ᱟ᱾ ᱟ ᱟᱯᱮ ᱫᱷᱟᱨᱮ?
ᱚ ᱟᱪᱪᱷᱟ ᱟᱪᱪᱷᱟ ᱟᱞᱮ ᱫᱷᱟᱨᱮ ᱢᱚᱴᱟᱢᱩᱴᱤ ᱴᱩᱠ-ᱴᱟᱠ ᱵᱤᱞᱤᱜ ᱠᱟᱱᱟ ᱟᱨᱠᱤ ᱩᱱᱟᱹᱜ ᱡᱟᱹᱥᱛᱤ ᱫᱚ ᱵᱟᱝ᱾
ᱟᱪᱪᱷᱟ ᱟᱪᱪᱷᱟ᱾ ᱛᱟᱦᱞᱮ ᱛᱟᱞᱮ ᱰᱩᱸᱵᱩᱜ ᱠᱚᱫᱚ ᱵᱤᱱ ᱡᱚᱢᱮᱫ-ᱟ ᱛᱚ᱾
ᱦᱳᱭ ᱯᱤᱴᱷᱟᱹ ᱵᱟᱲᱟ ᱦᱩᱭᱩᱜ ᱠᱟᱱ ᱜᱮᱭᱟ ᱢᱚᱴᱟᱢᱩᱴᱤ ᱟᱨᱠᱤ ᱴᱟᱠ-ᱴᱩᱠ ᱟᱨᱠᱤ ᱱᱤᱛᱚ᱾ ᱯᱳᱭᱞᱳ ᱯᱳᱞᱳ ᱢᱟ ᱟᱹᱰᱤ ᱡᱟᱹᱥᱛᱤ ᱥᱤᱵᱤᱞᱟ, ᱦᱳᱭ ᱥᱮ ᱢᱟᱱᱮ ᱵᱚᱪᱷᱚᱨ ᱯᱳᱭᱞᱳ ᱡᱚᱢ ᱫᱚ ᱟᱨᱠᱤ ᱢᱟᱱᱮ ᱟ ᱟᱹᱰᱤ ᱟᱞᱟᱫᱟ ᱵᱩᱡᱷᱟᱹᱜ-ᱟ ᱟᱨᱠᱤ᱾
ᱦᱮᱸ ᱛᱟᱨᱯᱚᱨ ᱚᱱᱟ ᱦᱚᱸ ᱵᱮᱥᱤ ᱵᱟᱵᱤᱱ ᱡᱚᱢ ᱫᱟᱲᱮᱜ-ᱟ ᱟᱛᱚ ᱦᱟᱜᱠᱷᱟᱱ᱾ ᱯᱳᱭᱞᱳ ᱯᱳᱭᱞᱳ ᱫᱚ ᱦᱟᱠᱷᱟᱱ ᱡᱚᱢ ᱢᱟᱵᱤᱧ ᱫᱚᱢᱮ ᱦᱟᱜᱠᱷᱟᱱ᱾ ᱛᱟᱨᱯᱚᱨ ᱟᱫᱚ ᱦᱟᱜᱠᱷᱟᱱ ᱟᱹᱲᱤᱥ ᱜᱮ ᱵᱩᱡᱷᱟᱹᱜ ᱦᱟᱠᱷᱟᱱᱟ ᱟᱫᱚ ᱫᱤᱱᱟᱹᱢ ᱡᱚᱢ ᱫᱚ ᱢᱤᱫᱴᱟᱝ ᱡᱤᱱᱤᱥ ᱡᱩᱛ ᱵᱟᱝ ᱵᱩᱡᱷᱟᱹᱜᱼᱟ ᱥᱮ᱾ ᱯᱚᱨᱮ ᱛᱮ ᱦᱟᱸᱜ ᱠᱷᱟᱱ ᱟᱹᱵᱤᱱ ᱦᱟᱸᱜ ᱠᱷᱟᱱ ᱞᱟᱹᱭ ᱟᱵᱤᱱ ᱫᱮ ᱫᱤᱱᱟᱹᱢ ᱚᱠᱚᱭ ᱵᱟᱭ ᱡᱚᱢᱟ᱾
ᱦᱩᱸ᱾
ᱫᱤᱱᱟᱹᱢ ᱫᱤᱱᱟᱹᱢ ᱡᱚᱢ ᱫᱚ ᱵᱟᱝ ᱢᱟᱱᱮ ᱵᱮᱥ ᱵᱟᱝ ᱵᱩᱡᱷᱟᱹᱜ-ᱟ᱾ ᱧᱮᱞᱟᱱᱤᱱ ᱱᱟᱠᱷᱟᱱ ᱛᱟᱞᱮ ᱠᱚᱦᱚᱸ ᱧᱮᱞ ᱠᱟᱛᱮᱜ ᱟᱹᱜᱩᱭᱟᱯᱮ ᱱᱟᱠᱷᱟᱱ᱾ ᱵᱩᱡᱽ ᱫᱟᱵᱤᱱ ᱵᱟᱠᱷᱟᱡ ᱱᱟᱠᱷᱟᱱ ᱥᱚᱜᱟᱜ ᱠᱟᱜ-ᱟ ᱠᱚ, ᱵᱩᱡᱽ ᱫᱟᱵᱤᱱ᱾ ᱵᱟᱝ ᱵᱟᱝ ᱢᱟᱱᱮ ᱵᱷᱟᱜᱤ ᱟᱥᱮ ᱚᱱᱟ ᱠᱚ ᱡᱤᱱᱤᱥ ᱛᱚᱼᱼ
ᱠᱚᱫᱚ ᱢᱮᱱᱟᱜ ᱟᱥᱮ ᱵᱟᱝ?
ᱦᱩᱸ ᱟᱹᱞᱤᱧ ᱫᱚ ᱠᱷᱟᱱ ᱵᱤᱨ ᱫᱤᱥᱚᱢ ᱦᱚᱲ ᱜᱮ ᱠᱟᱱᱟ ᱞᱤᱧ ᱟᱹᱞᱤᱧ ᱫᱚ᱾ ᱵᱤᱨ ᱢᱮᱱᱟᱜ ᱠᱷᱟᱱ ᱟᱹᱞᱤᱧᱟᱜ ᱚᱲᱟᱜ ᱠᱩᱰᱟᱹᱢ ᱫᱷᱟᱨᱮ ᱨᱮᱜᱮ᱾
ᱦᱮᱸ ᱧᱟᱢᱚᱜ ᱠᱟᱱ ᱛᱟᱦᱮᱸ ᱠᱟᱱ ᱱᱤᱛᱚᱜ ᱫᱚ ᱦᱟᱜ ᱠᱷᱟᱱ ᱵᱟᱹᱱᱩᱜ ᱠᱚᱣᱟ ᱱᱤᱛᱚᱜ ᱥᱮᱨᱚᱠᱚᱢ ᱫᱚᱼᱼ ᱢᱮᱱᱟᱜ ᱠᱚᱣᱟ ᱦᱟᱞᱠᱟ ᱦᱟᱞᱠᱟ ᱥᱮᱨᱚᱠᱚᱢ ᱫᱚ ᱵᱟᱹᱱᱩᱜ ᱠᱚᱣᱟ ᱱᱤᱭᱟᱹ ᱜᱷᱟᱹᱲᱤᱡ ᱫᱚ ᱵᱩᱴᱠᱟᱹ ᱫᱚ᱾
ᱟᱪᱪᱷᱟ ᱟᱪᱪᱷᱟ ᱟᱞᱮ ᱥᱮᱫ ᱢᱟ ᱱᱚᱛᱮ ᱟᱞᱮ ᱥᱮᱫ ᱦᱚᱸ ᱟᱯᱮ ᱞᱮᱠᱟ ᱜᱮ ᱢᱟᱱᱮ ᱚᱲᱟᱜ ᱠᱩᱰᱟᱹᱢ ᱠᱷᱚᱱ ᱜᱮ ᱵᱤᱨ ᱫᱚ ᱟᱨᱼᱼ ᱚᱱᱠᱟ ᱧᱮᱞ ᱞᱮᱠᱷᱟᱱ ᱫᱚ ᱩᱫ ᱯᱩᱴᱠᱟ ᱟᱹᱰᱤ ᱡᱟᱹᱥᱛᱤ ᱠᱚ ᱧᱟᱢᱚᱜ ᱠᱟᱱᱟ ᱱᱤᱛᱚᱜ ᱫᱚ ᱟᱞᱮ ᱥᱮᱫ ᱫᱚ ᱟᱨ ᱠᱤ᱾ ᱞᱮᱴᱚ ᱤᱭᱟᱹ ᱥᱚᱲᱮ ᱠᱟᱛᱮ ᱜᱟᱡᱮ ᱟᱹᱰᱤ ᱡᱟᱹᱥᱛᱤ ᱞᱮ ᱡᱚᱢ ᱮᱫ ᱠᱚᱣᱟ ᱟᱨᱠᱤ ᱞᱟᱹᱭ ᱜᱟᱱᱚᱜ ᱠᱷᱟᱱ᱾
ᱦᱮᱸ ᱟᱫᱚ ᱱᱩᱠᱩ ᱢᱤᱫ ᱥᱚᱢᱚᱭ ᱜᱮᱛᱚ ᱠᱷᱟᱡ ᱧᱟᱢ ᱠᱚᱣᱟ ᱵᱤᱱ ᱵᱚᱪᱷᱚᱨ ᱨᱮ ᱢᱤᱫ ᱫᱷᱟᱣ ᱫᱚ ᱵᱤᱱ ᱧᱟᱢ ᱠᱚᱣᱟ ᱦᱟᱸᱜ ᱠᱷᱟᱱ ᱫᱤᱱᱟᱹᱢᱼᱼ ᱫᱚ ᱵᱟᱝ ᱵᱤᱱ ᱧᱟᱢ ᱠᱚᱣᱟ ᱛᱚ᱾
ᱦᱩᱸ᱾
ᱵᱤᱫᱟᱹᱭ ᱮᱢ ᱧᱟᱢ ᱞᱮᱠᱷᱟᱱ ᱫᱚ ᱛᱚᱠᱷᱚᱱ ᱫᱚ ᱟᱞᱟᱫᱟ ᱵᱮᱯᱟᱨ ᱛᱟᱦᱮᱸ ᱠᱟᱱᱟ᱾ ᱫᱤᱱᱹᱢ ᱧᱟᱢ ᱞᱮᱠᱷᱟᱱ ᱫᱚ ᱟᱨ ᱡᱚᱢ ᱦᱚᱸ ᱠᱚᱭᱚᱜ ᱦᱚᱸ ᱵᱟᱵᱤᱱ ᱠᱚᱭᱚᱜ ᱟᱠᱚᱣᱟ ᱛᱚᱠᱷᱚᱱ ᱫᱚ᱾ ᱵᱚᱪᱷᱚᱨ ᱨᱮ ᱢᱤᱫ ᱫᱷᱟᱣ ᱡᱮᱦᱮᱛᱩ ᱠᱚ ᱧᱟᱢᱚᱜ ᱾ ᱠᱟᱱᱟ ᱱᱩᱠᱩ ᱫᱚ ᱵᱟᱲᱟᱭ ᱜᱮᱭᱟ ᱵᱤᱱ ᱚᱠᱟ ᱞᱮᱠᱟ ᱠᱚ ᱥᱤᱵᱤᱞᱟ ᱦᱟᱸᱜ ᱠᱷᱟᱱ᱾
ᱦᱩᱸ ᱦᱩᱸ ᱦᱩᱸ᱾
ᱟᱨ ᱪᱮᱫ ᱟᱛᱮᱫ ᱵᱤᱱ ᱡᱚᱢᱞᱮᱫ ᱠᱚᱣᱟ ᱥᱚᱲᱮ, ᱞᱟᱫ?
ᱦᱮᱸ ᱥᱚᱲᱮ ᱥᱚᱲᱮ ᱦᱚᱸ ᱟᱨ ᱢᱚᱴᱟ ᱢᱩᱴᱤ ᱱᱚᱝᱠᱟ ᱯᱤᱴᱷᱟᱹ ᱦᱚᱸᱞᱮ ᱯᱤᱴᱷᱟᱹ ᱠᱚ ᱜᱮᱭᱟ ᱟᱞᱮ ᱫᱚ ᱢᱟᱱᱮ ᱤᱭᱟᱹ ᱯᱩᱴᱠᱟᱹ ᱠᱚᱫᱚ᱾ ᱯᱤᱴᱷᱟᱹ ᱞᱮᱴᱚ ᱛᱟᱯᱚᱨ ᱱᱚᱝᱠᱟ ᱥᱚᱲᱮ ᱟᱨ ᱩᱛᱩ ᱠᱟᱛᱮᱜ ᱢᱟ ᱡᱚᱢ ᱜᱮ ᱦᱩᱭᱩᱜᱼᱟ ᱦᱳᱭ ᱥᱮ᱾ ᱞᱟᱹᱭ ᱜᱟᱱᱚᱜ ᱠᱷᱟᱱ ᱫᱚ ᱦᱩᱸ᱾ ᱛᱟᱦᱞᱮ ᱜᱚᱝᱠᱮ ᱱᱚᱝᱠᱟ ᱢᱟᱱᱮ ᱟᱯᱮ ᱫᱚ ᱢᱟᱱᱮ ᱱᱚᱝᱠᱟᱼᱼ ᱥᱮᱸᱫᱽᱨᱟ ᱠᱚᱫᱚ ᱯᱮ ᱪᱟᱞᱟᱣ ᱵᱟᱲᱟᱜ ᱜᱮᱭᱟ ᱥᱮ ᱵᱟᱝ ᱵᱤᱨ ᱠᱚᱨᱮ ᱫᱚ ᱟᱨᱠᱤ᱾
ᱟᱫᱚ ᱫᱤᱥᱚᱢ ᱥᱮᱫ ᱪᱟᱞᱟᱣ ᱦᱩᱭ ᱞᱮᱱᱠᱷᱟᱱ ᱛᱮᱫᱚ ᱪᱟᱞᱟᱣ ᱫᱚ ᱪᱟᱞᱟᱜ ᱜᱮᱭᱟ ᱵᱤᱱᱟᱜ ᱠᱷᱟᱱ ᱥᱮᱸᱫᱽᱨᱟ ᱫᱚ᱾ ᱥᱟᱱᱛᱟᱲ ᱜᱤᱫᱽᱨᱟᱹ ᱠᱟᱱᱟ ᱵᱤᱱ ᱢᱟᱱᱮ ᱥᱮᱸᱫᱽᱨᱟ ᱫᱚ ᱪᱟᱞᱟᱜ ᱜᱮᱭᱟ ᱵᱤᱱ᱾
ᱦᱩᱸ ᱦᱩᱸ ᱦᱩᱸ᱾ ᱟᱞᱮ ᱥᱮᱫ ᱢᱟ ᱟᱹᱰᱤ ᱡᱟᱹᱥᱛᱤ ᱞᱮ ᱪᱟᱞᱟᱜ ᱜᱮᱭᱟ ᱢᱟᱱᱮ ᱥᱚᱯᱛᱟ ᱦᱚ ᱵᱟᱨ ᱯᱮ ᱫᱤᱱ ᱫᱚ ᱢᱟᱱᱮ ᱞᱮ ᱪᱟᱞᱟᱜ ᱠᱟᱱ ᱜᱮᱭᱟ ᱢᱟᱱᱮᱼᱼ ᱚᱱᱠᱟ ᱟᱞᱮ ᱥᱮᱫ ᱫᱚ ᱟᱹᱰᱤ ᱡᱟᱹᱥᱛᱤ ᱥᱩᱠᱨᱤ ᱠᱚᱠᱚ ᱧᱟᱢᱚᱜᱼᱟ ᱦᱳᱭ ᱥᱮ ᱛᱟᱦᱚᱞᱮ ᱥᱩᱠᱨᱤ ᱡᱟᱞ ᱠᱚ ᱟᱹᱰᱤ ᱡᱟᱹᱥᱛᱤᱼᱼ ᱡᱟᱹᱥᱛᱤ ᱢᱮᱱᱟᱜᱼᱟ ᱥᱩᱠᱨᱤ ᱡᱟᱞ ᱠᱩᱞᱟᱹᱭ ᱡᱟᱞ ᱯᱟᱹᱥᱤ ᱠᱚ ᱢᱟᱱᱮ ᱟᱹᱰᱤ ᱡᱟᱹᱥᱛᱤ ᱢᱮᱱᱟᱜᱼᱟ ᱢᱟᱱᱮ ᱥᱮᱸᱫᱽᱨᱟᱼᱼ ᱯᱩᱨᱟᱹ ᱫᱚ ᱵᱟᱞᱮ ᱠᱚᱢᱚᱜᱼᱟ ᱢᱟᱱ ᱯᱨᱟᱭ ᱞᱮᱠᱟ ᱜᱮᱞᱮ ᱪᱟᱞᱟᱜᱼᱟ ᱟᱨ ᱠᱤ᱾
ᱟᱪᱪᱷᱟ ᱟᱪᱪᱷᱟ ᱟᱪᱪᱷᱟ ᱟᱪᱪᱷᱟ᱾
ᱦᱩᱸ᱾
ᱤᱭᱟᱹ ᱠᱩᱞᱟᱹᱭ ᱛᱟᱦᱞᱮ ᱪᱮᱫ ᱞᱮᱠᱟ ᱢᱮᱱᱟᱜ ᱠᱚᱣᱟ᱾
ᱠᱩᱞᱟᱹᱭ ᱢᱟ ᱟᱹᱰᱤ ᱡᱟᱹᱥᱛᱤ ᱢᱮᱱᱟᱜ ᱠᱚᱣᱟ ᱟᱞᱮ ᱱᱚᱣᱟ ᱚᱲᱟᱜ ᱥᱩᱨ ᱥᱩᱨ ᱛᱮᱜᱮ ᱢᱟᱱᱮ ᱚᱲᱟᱜ ᱥᱩᱨ ᱨᱮᱱᱟᱜ ᱡᱟᱦᱟᱸ ᱞᱩ᱾ ᱴᱩᱢᱠᱟᱹᱭ ᱠᱚ ᱢᱮᱱᱟᱜᱼᱟ ᱛᱟᱦᱞᱮ ᱚᱱᱟ ᱠᱚᱨᱮ ᱫᱚ ᱟᱹᱰᱤ ᱡᱟᱹᱥᱛᱤ ᱟᱨᱠᱤ ᱞᱟᱹᱭ ᱜᱟᱱᱚᱜ ᱠᱷᱟᱱ ᱫᱚ᱾ ᱚᱱᱟ ᱚᱲᱟᱜ ᱥᱩᱨ ᱥᱩᱨ ᱛᱮ ᱡᱟᱦᱟᱸ ᱵᱤᱨ ᱠᱚᱨᱮ ᱢᱮᱱᱟᱜᱼᱟ᱾ ᱛᱟᱦᱚᱞᱮ ᱚᱲᱟᱜ ᱥᱩᱨ ᱠᱚᱦᱚᱸ ᱠᱚ ᱦᱤᱡᱩᱜ ᱜᱮᱭᱟ ᱢᱟᱱᱮ ᱟᱹᱭᱩᱵ ᱵᱮᱲᱟ ᱢᱟᱱᱮ ᱵᱤᱨ ᱫᱷᱟᱨᱮ ᱫᱷᱟᱨᱮ ᱛᱮ ᱚᱲᱟᱜ᱾ ᱛᱚ ᱛᱟᱦᱞᱮ ᱢᱟᱱᱮ ᱚᱱᱠᱟ ᱠᱷᱟᱹᱨᱟᱹᱭ ᱠᱚᱨᱮ ᱟᱹᱭᱩᱵ ᱵᱮᱲᱟ ᱧᱮᱞ ᱧᱟᱢ ᱵᱟᱲᱟ ᱦᱩᱭᱩᱜ ᱜᱮᱭᱟ ᱟᱨᱠᱤ ᱢᱚᱴᱟ ᱢᱩᱴᱤ ᱚᱲᱟᱜ ᱫᱷᱟᱨᱮ ᱫᱷᱟᱨᱮ᱾ ᱱᱚᱝᱠᱟ ᱛᱮᱦᱚᱸ ᱠᱚ ᱦᱤᱡᱩᱜ ᱜᱮᱭᱟ ᱟᱨᱠᱤ ᱠᱩᱞᱟᱹᱭ ᱠᱚᱫᱚ ᱢᱟᱡᱷᱮ ᱥᱟᱡᱷᱮ᱾
ᱚᱼᱼ ᱛᱟᱦᱚᱞᱮ ᱪᱮᱫ ᱪᱮᱫ ᱛᱮᱯᱮ ᱥᱟᱵ ᱠᱚ ᱜᱮᱛᱮ ᱟᱯᱮ ᱫᱚ?
ᱟᱞᱮ ᱫᱚ ᱠᱩᱞᱟᱹᱭ ᱱᱚᱝᱠᱟ ᱡᱟᱞ ᱛᱮᱦᱚᱸ ᱟᱨ ᱢᱟᱱᱮ ᱮᱢᱱᱤ ᱢᱟᱱᱮ ᱯᱷᱟᱵᱽᱲᱤ ᱛᱮᱦᱚᱸ ᱞᱮ ᱜᱚᱡᱼᱼ ᱠᱚ ᱜᱮᱭᱟ ᱟᱨ ᱱᱚᱝᱠᱟ ᱵᱮᱥᱤᱨ ᱵᱷᱟᱜᱽ ᱫᱚ ᱥᱮᱸᱫᱽᱨᱟ ᱥᱚᱢᱚᱭ ᱫᱚ ᱡᱟᱞ ᱞᱮ ᱚᱰᱟᱣ ᱟᱠᱚᱣᱟ ᱦᱚᱭ ᱥᱮ ᱟᱨ ᱡᱚᱛᱚ ᱦᱚᱲᱼᱼ ᱚᱱᱠᱟ ᱢᱟᱱᱮ ᱵᱤᱨ ᱯᱟᱧᱪᱟᱣ ᱞᱮᱠᱷᱟᱱ ᱜᱮ ᱚᱴᱳᱢᱮᱴᱤᱠ ᱟᱠᱚ ᱢᱟᱱᱮ ᱠᱚ ᱡᱷᱟᱹᱞᱤᱜ ᱜᱮᱭᱟ ᱟᱨᱠᱤ ᱢᱟᱱᱮ ᱞᱟᱦᱟ ᱞᱮ ᱮᱥᱮᱫᱟ᱾ ᱤᱭᱟᱹ ᱦᱟᱱᱮ ᱪᱮᱛᱟᱱ ᱫᱷᱟᱨᱮ ᱞᱮ ᱚᱰᱟᱣ ᱦᱚᱴᱚ ᱠᱟᱫᱟ ᱟᱨ ᱞᱟᱛᱟᱨ ᱥᱮᱫ ᱠᱷᱚᱱ ᱟᱞᱮ ᱞᱮ ᱡᱷᱚᱲᱟ ᱤᱫᱤ ᱞᱮᱠᱷᱟᱱ ᱜᱮ ᱵᱮᱥ ᱢᱟᱱᱮ ᱡᱷᱟᱹᱞᱤ ᱠᱟᱱ ᱜᱮᱭᱟᱭ ᱟᱨᱠᱤ ᱠᱩᱞᱟᱹᱭ ᱠᱚᱫᱚ ᱾
ᱵᱟᱝ ᱟᱨ ᱩᱱᱠᱩ ᱫᱚ ᱮᱠᱞᱟ ᱛᱮᱫᱚ ᱵᱟᱝ ᱵᱤᱱ ᱥᱟᱵ ᱫᱟᱲᱮ ᱭᱟᱭᱟ ᱮᱠᱞᱟ ᱛᱮᱫᱚ᱾
ᱦᱮᱸ ᱮᱠᱞᱟ ᱛᱮᱢᱟ ᱥᱟᱵ ᱜᱮ ᱵᱟᱝ ᱜᱟᱱᱚᱜᱼᱟ ᱟᱹᱰᱤ ᱡᱟᱹᱥᱛᱤ ᱠᱚ ᱫᱟᱹᱲ ᱫᱟᱲᱮᱭᱟᱜᱼᱟ ᱥᱮ ᱦᱳᱭ ᱥᱮ ᱵᱤᱨ ᱠᱚᱨᱮ ᱢᱟ ᱱᱚᱝᱠᱟ ᱢᱟᱱᱮ ᱩᱱᱤ ᱠᱚᱭᱚᱜ ᱛᱮᱜᱮ ᱢᱟᱱᱮ ᱟᱵᱤᱱ ᱫᱚ ᱱᱚᱜ-ᱚᱭ ᱡᱟᱦᱟᱸᱱᱟᱜ ᱜᱮᱵᱤᱱ ᱡᱷᱟᱜᱚᱜ ᱜᱮᱭᱟ ᱟᱨᱠᱤ ᱢᱟᱱᱮ ᱚᱱᱠᱟ ᱫᱟᱹᱲ ᱫᱟᱹᱲ ᱛᱮ ᱡᱩᱫᱤ ᱵᱤᱱ ᱪᱟᱞᱟᱜᱼᱟ ᱟᱨᱠᱤ ᱦᱳᱭ ᱥᱮ᱾
ᱦᱚᱸ ᱦᱮᱸ ᱦᱮᱸ ᱟᱨ ᱩᱱᱠᱩ ᱵᱩᱡᱽ ᱫᱟᱲᱮᱭᱟᱜ ᱠᱟᱱᱟ ᱢᱮᱱᱠᱟᱷᱟᱱ ᱚᱠᱟ ᱞᱮᱠᱟ ᱠᱚ ᱫᱟᱹᱲᱟ ᱩᱱᱠᱩ ᱫᱚ ᱦᱟᱸᱜ ᱠᱷᱟᱱ ᱾
ᱦᱩᱸ ᱦᱩᱸ ᱦᱩᱸ ᱠᱩᱞᱟᱹᱭ ᱠᱚᱢᱟ ᱟᱹᱰᱤ ᱡᱟᱹᱥᱛᱤ ᱠᱚ ᱫᱟᱹᱲ ᱫᱟᱲᱮᱭᱟᱜ᱾ ᱦᱩᱸ
ᱛᱟᱦᱚᱞᱮ
ᱦᱮᱸ ᱢᱮᱱᱵᱤᱱ ᱡᱚᱢ ᱠᱚᱫᱚ ᱢᱟᱱᱮ ᱢᱚᱴᱟᱢᱩᱴᱤ ᱠᱟᱹᱴᱤᱡ ᱟᱞᱮ ᱫᱚ ᱱᱚ ᱵᱟᱡᱮ ᱥᱮᱫ ᱞᱮ ᱠᱤᱫᱩᱜᱚᱜ ᱜᱮᱭᱟ, ᱟᱨᱠᱤ ᱩᱱᱟᱹᱜ ᱛᱟᱲᱟᱛᱟᱲᱤ ᱫᱚ ᱵᱟᱝ ᱢᱟᱱᱮ ᱠᱟᱹᱢᱤ ᱞᱟᱸᱜᱟ ᱛᱚ ᱢᱟᱱᱮ ᱠᱟᱹᱴᱤᱡ ᱞᱮᱴ ᱠᱟᱛᱮᱫ ᱠᱚ ᱪᱚᱸᱫᱟᱭ ᱜᱮᱭᱟ ᱚᱲᱟᱜ ᱠᱚᱨᱮ, ᱟᱞᱮ ᱚᱱᱠᱟ ᱡᱚᱢ ᱫᱚ ᱱᱚ ᱱᱚ ᱵᱟᱡᱮ ᱥᱮᱫ ᱜᱮᱞᱮ ᱢᱮ ᱥᱮ ᱫᱚ ᱢᱟ ᱵᱤᱥ ᱵᱤᱥᱤ ᱱᱤᱛᱚᱜ ᱡᱚᱢ ᱵᱟᱲᱟ ᱠᱟᱛᱮ ᱨᱟᱥᱛᱟ ᱠᱚᱨᱮ ᱠᱚ ᱩᱰᱩᱠ ᱵᱟᱲᱟᱭᱟ ᱱᱤᱛᱚᱜ ᱢᱟᱱᱮ ᱵᱷᱟᱜᱮ ᱵᱩᱡᱷᱟᱹᱜᱼᱟ ᱛᱚ ᱨᱮᱭᱟᱲ ᱨᱮ ᱢᱟᱱᱮ ᱜᱚᱨᱚᱢ ᱫᱤᱱ ᱛᱚ ᱱᱮᱛᱟᱨ ᱫᱚ᱾ ᱢᱚᱴᱟᱢᱩᱴᱤ ᱫᱟᱜ ᱞᱮᱠᱷᱟᱱ ᱵᱷᱟᱜᱮ ᱵᱩᱡᱷᱟᱹᱜ ᱛᱟᱦᱚᱞᱮ ᱠᱩᱞᱤ ᱠᱚᱨᱮ ᱚᱱᱟ ᱵᱚᱲᱚ ᱵᱚᱲᱚ ᱯᱤᱸᱰᱟᱹ ᱢᱮᱱᱟᱜ ᱛᱟᱦᱚᱞᱮ ᱚᱱᱟ ᱠᱚᱨᱮ ᱫᱩᱲᱩᱵ ᱵᱟᱲᱟᱭᱟ ᱟᱨᱠᱤ ᱡᱚᱛᱚ ᱞᱮᱠᱟᱜ ᱜᱮ ᱾
ᱦᱮᱸ ᱟᱨ ᱨᱮᱭᱟᱲ ᱫᱤᱱ ᱠᱷᱟᱱ ᱫᱚ ᱩᱱᱟᱹᱜ ᱫᱚ ᱵᱟᱢ ᱵᱤᱱ ᱛᱟᱦᱮᱸ ᱫᱟᱲᱮᱭᱟᱜᱼᱟ ᱡᱟᱱᱤᱡ ᱦᱮᱸ ᱚᱱᱠᱟ ᱟᱨ ᱠᱤᱪᱷᱩ ᱠᱷᱚᱱ ᱯᱚᱨᱠᱷᱟᱱ ᱜᱮᱵᱮᱱ ᱡᱚᱛᱚ ᱵᱚᱞᱚ ᱥᱟᱢᱴᱟᱣ ᱾